ᱦᱮᱞᱳ᱾ ᱦᱳᱭᱛᱚ ᱟᱸᱡᱚᱢᱚᱜ ᱠᱟᱱᱟ ᱨᱚᱲ ᱠᱚ
ᱚ ᱟᱢ ᱫᱚ ᱟᱫᱚ ᱯᱷᱳᱱ ᱵᱟᱝ ᱜᱟᱱᱚᱜ ᱛᱟᱢ ᱛᱮ?
ᱵᱟᱝ ᱜᱟᱱᱚᱜ ᱠᱟᱱᱟ ᱥᱮ ᱯᱷᱳᱱ ᱫᱚ ᱚᱸᱰᱮ ᱫᱚᱠᱚ ᱫᱮᱠᱷᱟᱣ ᱮᱫᱟ ᱡᱮ ᱠᱚᱢᱯᱞᱤᱴ ᱠᱟᱱᱟ ᱾
ᱦᱚᱸ ᱚᱱᱟᱜᱮ ᱢᱟᱱᱮ ᱟᱫᱚᱹᱱᱤᱛᱚᱜᱼᱼ ᱱᱤᱛᱚᱜ ᱟᱵᱟᱨ ᱠᱚ ᱢᱮᱥᱮᱡᱽ ᱫᱟ ᱡᱮ ᱨᱤᱥᱤᱵᱽ ᱴᱟᱥᱠ ᱦᱚᱸ ᱯᱩᱨᱟᱹᱣ ᱦᱩᱭᱩᱜ ᱛᱟᱢᱟ ᱢᱟᱱᱮ ᱥᱩᱫᱩ ᱠᱚᱞ ᱞᱮᱠᱷᱟᱱ ᱵᱟᱝ ᱜᱟᱱᱚᱜᱼᱟ ᱨᱤᱥᱤᱵ ᱦᱚᱸ ᱦᱩᱭᱩᱜᱼᱟ ᱾
ᱦᱳᱭ ᱟᱠᱚ ᱪᱚ ᱥᱤᱵᱮᱫ ᱠᱟᱱᱟ ᱟᱨ ᱚᱱᱟ ᱫᱚ ᱚᱠᱨᱮ ᱧᱮᱧᱟᱢᱚᱜᱼᱟ ᱢᱚᱛᱚ ᱵᱟᱹᱧ ᱵᱩᱡ ᱫᱟᱲᱮᱭᱟᱜᱼᱼ
ᱟᱛᱚ ᱨᱤᱥᱤᱵᱷ ᱫᱚ ᱵᱟᱝ ᱧᱮᱞᱚᱜᱼᱟ ᱛᱚ ᱞᱮᱭ ᱫᱟᱠᱚ ᱟᱫᱚ ᱢᱮᱥᱮᱡᱼᱼ
ᱦᱚᱭ ᱵᱟᱨᱭᱟ ᱜᱮ ᱥᱚᱢᱟᱱ ᱥᱚᱢᱟᱱ ᱾ ᱥᱩᱫᱩ ᱢᱤᱫ ᱦᱚᱲ ᱜᱮ ᱯᱷᱳᱱᱟᱭ ᱫᱮᱭᱟ ᱚᱱᱟ ᱞᱮᱠᱟᱱ ᱠᱤ ᱜᱮ ᱜᱟᱱᱚᱜᱼᱟ᱾ ᱡᱩᱫᱤ ᱥᱩᱫᱷᱩ ᱜᱤᱧ ᱯᱷᱳᱱᱟᱫ ᱢᱮᱠᱷᱟᱱ ᱨᱤᱥᱤᱵᱷ ᱫᱚ ᱚᱠᱚᱭᱮᱼᱼ ᱵ ᱦ ᱦ
ᱛᱟᱦᱟᱞᱮ ᱠᱚᱞ ᱫᱚ ᱟᱫᱚ ᱵᱟᱝ ᱜᱟᱱᱚᱜ ᱛᱟᱢᱟ?
ᱩᱩᱸᱸ ᱵᱟᱝ ᱜᱟᱱᱚᱜ ᱠᱟᱱᱟ ᱟᱫᱚ ᱾ ᱟᱫᱚ ᱮᱴᱟᱜ ᱵᱚᱨᱥᱟ ᱪᱮᱥᱴᱟ ᱦᱩᱭᱩᱜ ᱛᱟᱢᱟ ᱾
ᱟᱢ ᱤᱧ ᱠᱚᱞ ᱟᱢ ᱜᱮ ᱦᱟᱯᱮᱧ ᱦᱩᱲᱟᱹᱣ ᱞᱛᱤᱧ ᱜᱮ ᱛᱟᱨᱯᱚᱨᱨ ᱟᱫᱚ ᱤᱧᱤᱨᱤᱥᱤᱼᱼ
ᱥᱮ ᱚᱱᱟᱜᱮᱛᱚ ᱦᱮᱸᱼᱼ
ᱦᱳᱭ
ᱟᱢᱫᱚ ᱜᱟᱹᱰᱤ ᱪᱮᱛᱟᱱ ᱨᱮᱢ ᱫᱩᱲᱩᱵ ᱠᱟᱱᱟ ᱥᱮ ᱛᱤᱸᱜᱩ ᱵᱟᱲᱟᱜ ᱠᱟᱱᱟᱢ ᱜᱟᱹᱰᱤ ᱪᱮᱛᱟᱱ ᱨᱮ?
ᱫᱩᱲᱩᱵ ᱟᱠᱟᱱᱟ. ᱧ ᱾
ᱚ ᱦᱩᱸ
ᱟᱹᱰᱤᱚ ᱦᱚᱭ ᱫᱟᱭ ᱭᱟ
ᱟᱫᱚ ᱚᱱᱠᱟ ᱚᱱᱠᱟ ᱛᱮᱜᱮ ᱛᱚᱢ ᱡᱟᱹᱯᱤᱫ ᱜᱚᱫ ᱠᱟᱜᱼᱟ ᱦᱮ ᱵᱟᱭᱨᱮ ᱨᱮᱫᱚ ᱟᱫᱚ ᱢᱟᱼᱼ ᱢᱟ ᱠᱚ ᱠᱩᱢᱵᱽᱲᱩ ᱤᱫᱤ ᱠᱮᱫ ᱢᱮᱭᱟ ᱨᱟᱥᱛᱟ ᱫᱷᱟᱨᱮ ᱫᱚ ᱚᱱᱠᱟᱼᱼ
ᱡᱟᱹᱯᱤᱫ ᱫᱚ ᱵᱟᱝ ᱜᱟᱱᱚᱜᱼᱟ ᱾
ᱦᱳᱭᱛᱚ ᱡᱟᱹᱯᱤᱫ ᱫᱚ ᱡᱟᱹᱯᱤᱫᱚᱜ ᱜᱮᱭᱟ ᱛᱚ ᱦᱮᱸ ᱥᱮ ᱵᱟᱝ ᱢᱚᱱᱮ ᱢᱚᱱᱮ ᱱᱚᱝᱠᱟ᱾ ᱨᱚᱲ ᱨᱚᱲ ᱛᱮᱢ ᱴᱮᱸᱰᱟᱨ ᱟᱠᱟᱱᱟ ᱜᱟᱹᱰᱤ ᱪᱮᱛᱟᱱ ᱨᱮᱢ ᱡᱟᱹᱯᱤᱫ ᱠᱮᱫᱟ᱾ ᱟᱨᱚ ᱨᱟᱥᱛᱟ ᱨᱮᱱ ᱦᱚᱲ ᱠᱚ ᱦᱚᱲ ᱠᱚ᱾ ᱛᱚᱠᱷᱚᱱ ᱫᱚ ᱛᱮᱱᱜᱚᱡ ᱤᱫᱤ ᱠᱮᱫ ᱢᱮᱭᱟ ᱠᱚ᱾
ᱚᱢ ᱪᱤᱠᱟᱹᱭᱮᱫᱟ ᱦᱚᱲ ᱠᱚ ᱤᱧ ᱠᱚ ᱠᱩᱢᱲᱩᱧᱟ ᱥᱮ ᱤᱟᱹᱜ ᱜᱟᱹᱲᱤ ᱠᱚ ᱠᱩᱢᱲᱩᱧᱟ᱾
ᱫᱟᱨᱭᱟ ᱜᱮ᱾ ᱛᱟᱯᱚᱨᱮ ᱮᱵᱷᱮᱱ ᱠᱟᱛᱮᱢ ᱧᱮᱞᱟ ᱚᱠᱟᱨᱮ ᱢᱮᱱᱟᱜ ᱢᱮᱭᱟ᱾ ᱱᱮᱛᱟᱨ ᱟᱢ᱾ ᱱᱮᱛᱟᱨ ᱜᱤᱫᱽᱨᱟᱹ ᱜᱮᱠᱚ ᱠᱚᱢᱲᱩ ᱠᱚᱣᱟ ᱚᱱᱟ ᱫᱚ ᱵᱟᱝ ᱜᱳᱴᱟ ᱦᱚᱲ ᱦᱚ ᱠᱚ ᱠᱚᱢᱲᱚᱭᱮᱫ ᱠᱚᱣᱟ ᱠᱚ ᱾ ᱦᱮ ᱵᱟᱠᱷᱟᱭ ᱫᱚ ᱪᱮᱫ ᱪᱚ ᱢᱩ ᱨᱮᱠᱩ ᱮᱢᱟᱢᱟ ᱯᱷᱩᱥ ᱯᱷᱩᱥ᱾ ᱚᱱᱟ ᱠᱚ ᱮᱢᱟᱜ ᱢᱮ ᱠᱷᱟᱱ ᱚᱜᱽᱜᱮᱭᱟᱱ ᱮᱱᱟᱢ ᱛᱩᱞ ᱤᱫᱤ ᱠᱮᱫ ᱢᱮᱭᱟ ᱠᱚ᱾ ᱪᱮᱫ ᱛᱮᱫ ᱦᱚ ᱵᱟᱢ ᱵᱩᱡ ᱫᱟᱲᱮᱭᱟᱜ-ᱟ᱾
ᱟᱢ ᱫᱚᱢ ᱵᱟᱰᱟᱭᱟ ᱥᱮ ᱪᱮᱫ?
ᱪᱮᱫ ᱵᱟᱹᱧ ᱵᱟᱲᱟᱭᱟ ᱡᱟᱦᱟᱸ ᱫᱩᱱᱭᱟᱹ ᱨᱮ ᱧᱮᱞᱚᱜ ᱠᱟᱱᱟ ᱚᱱᱟ ᱠᱚᱜᱮ ᱛᱚ ᱾ ᱢᱚᱱᱮᱭᱟ ᱵᱟᱹᱧ ᱚᱜᱮᱭᱟᱱᱚᱜ-ᱟ ᱠᱤᱱᱛᱩ ᱛᱤᱱ ᱨᱮᱪᱚᱢ ᱚᱜᱮᱭᱟᱱᱚᱜ-ᱟ ᱵᱟᱝ ᱵᱩᱡ ᱫᱟᱲᱮᱭᱟᱜ ᱟᱢ᱾
ᱡᱟᱭᱦᱳᱠ ᱛᱟᱣ ᱛᱚ ᱠᱤᱪᱷᱩ ᱫᱚ ᱜᱮᱭᱟᱱ ᱢᱮᱱᱟᱜ ᱛᱟᱢᱟ᱾ ᱟᱢ ᱜᱮᱢ ᱡᱟᱹᱯᱤᱫᱟ ᱛᱤᱝᱜᱩ ᱛᱤᱝᱜᱩ ᱟᱢ ᱜᱮᱢ ᱡᱟᱹᱯᱤᱫᱟ ᱛᱤᱝᱜᱩ ᱛᱤᱝᱜᱩ᱾
ᱟᱨ ᱛᱤᱝᱜᱩ ᱛᱤᱝᱜᱩ
ᱛᱟᱦᱚᱞᱮ ᱟᱨ ᱩᱱ ᱥᱚᱢᱚᱭ ᱜᱮ ᱡᱩᱫᱤ ᱠᱩᱢᱲᱩ ᱢᱮᱭᱟ ᱠᱚ ᱛᱟᱦᱚᱞᱮ ᱟᱢᱟᱜ ᱠᱟᱛᱷᱟ ᱜᱮ᱾
ᱦᱮᱸ ᱦᱮᱸ ᱚᱲᱟᱜ ᱨᱤᱧ ᱡᱟᱹᱯᱤᱫ ᱠᱟᱫ᱾
ᱟᱫᱚ ᱥᱟᱵ ᱠᱟᱜ ᱢᱮ ᱡᱟᱦᱟᱸᱛᱮ ᱠᱟᱹᱢᱤᱢ ᱪᱟᱞᱟᱣ ᱟᱠᱟᱱᱟ ᱚᱱᱠᱟᱢ ᱧᱤᱸᱫᱟᱹᱣ ᱟᱠᱟᱱᱟ
ᱦᱮ ᱟᱫᱚ ᱢᱤᱫ ᱴᱟᱝ ᱥᱚᱛᱚᱨᱠᱚ ᱨᱮ ᱛᱟᱦᱮᱸ ᱦᱩᱭᱩᱜ-ᱟ ᱦᱮᱸ ᱥᱮ᱾ ᱛᱤᱱᱟᱹᱜ ᱪᱮᱴᱷᱟᱢ ᱛᱟᱦᱮᱸ ᱫᱟᱲᱮᱭᱟᱜ-ᱟ ᱚᱱᱟ ᱫᱚ ᱱᱤᱡᱮ ᱩᱯᱚᱨ ᱨᱮ ᱱᱤᱨᱵᱷᱚᱨ᱾ ᱠᱤᱱᱛᱩ ᱛᱷᱟᱹᱴ ᱤᱧ ᱟᱝᱜᱚᱵᱮᱜ ᱠᱷᱟᱱ ᱟᱡ ᱟᱝᱜᱚᱵ ᱮᱫᱟᱭ ᱠᱟᱹᱢᱤ ᱵᱟᱹᱱᱩᱜ ᱛᱟᱢᱟ ᱦᱮᱸ ᱾ ᱤᱧ ᱡᱚᱠᱷᱚᱱ ᱜᱮᱧ ᱟᱝᱜᱚᱵᱟ ᱛᱚᱠᱷᱚᱱ ᱟᱡ ᱮ ᱟᱝᱜᱚᱵᱟ᱾
ᱵᱟᱝ ᱭᱟ ᱟᱸᱜᱚᱵ ᱫᱚ ᱟᱫᱚ ᱚᱱᱟ ᱫᱚ ᱵᱷᱤᱛᱤᱨ ᱠᱷᱚᱱ ᱩᱰᱩᱠᱚᱜ ᱠᱟᱱᱟ ᱵᱩᱡᱷᱟᱹᱣ᱾
ᱟᱫᱚ ᱤᱧ ᱪᱮᱠᱟᱹ ᱛᱤᱧ ᱵᱟᱰᱟᱭᱟ ᱟᱢ ᱪᱮᱠᱟᱢ ᱟᱸᱜᱚᱵᱟ ᱟᱢ ᱠᱤᱢ ᱞᱟᱹᱭ ᱠᱟᱫᱟ ᱟᱸᱜᱚᱵ
ᱤᱧ ᱠᱤᱧ ᱧᱮᱞ ᱧᱟᱢᱮᱫ ᱢᱮᱭᱟ ᱥᱮ ᱪᱮᱫ᱾
ᱛᱟᱦᱚᱞᱮ ᱤᱧ ᱞᱤᱧ ᱧᱮᱧᱟᱢ ᱮᱫ ᱢᱮᱭᱟ ᱦᱮᱸ ᱾
ᱦᱩ ᱸ᱾ ᱛᱮᱦᱮᱧ ᱜᱮᱢ ᱠᱚᱢᱯᱞᱤᱴᱟ ᱥᱮ ᱟᱨᱚᱸ ᱟᱨᱦᱚ ᱱᱚᱣᱟ ᱠᱷᱟᱹᱛᱤᱨ ᱟᱨᱦᱚᱢ ᱜᱟᱯᱟᱟᱜ-ᱟ ᱾
ᱟᱢ ᱪᱮᱫ ᱮᱢ ᱞᱟᱹᱭᱮᱫᱟ ᱟᱢ ᱴᱷᱮᱱ ᱜᱮ ᱠᱚᱢ ᱟᱢᱟᱜ ᱨᱤᱥᱤᱵᱷ ᱦᱚᱸ ᱦᱩᱭᱩᱜ ᱛᱟᱢᱟ ᱤᱧᱟᱹᱜ ᱩᱛᱟᱹᱨ᱾
ᱦᱳᱭ ᱤᱧᱟᱹᱜ ᱛᱤᱱᱟᱹᱜ ᱜᱟᱱ ᱦᱩᱭᱩᱜ ᱠᱟᱱᱟ ᱦᱩᱭᱩᱜ ᱠᱟᱱᱟ ᱛᱟᱨᱯᱚᱨᱮ ᱟᱢᱟᱜ ᱨᱮ ᱞᱟᱹᱜᱤᱫ᱾
ᱫᱮᱠᱷᱟᱭ ᱡᱟᱜ ᱪᱮᱫ
ᱦᱚᱸ ᱾ ᱵᱷᱟᱜᱮ ᱜᱮ᱾ ᱦᱚᱲ ᱫᱚᱠᱚ ᱡᱟᱹᱯᱤᱫ ᱮᱫᱟ ᱱᱤᱛᱚᱜ ᱫᱚ ᱟᱞᱟᱝ ᱜᱮᱞᱟᱝ ᱜᱚᱞᱯᱚᱭᱮᱫᱟ ᱦᱮᱸ ᱥᱮ ᱵᱟᱝ᱾
ᱥᱟᱶ ᱛᱮᱦᱚᱸ ᱵᱚᱦᱩᱛ ᱢᱮᱱᱟᱜ ᱠᱚᱣᱟ ᱚᱱᱞᱟᱭᱤᱱ ᱨᱮ ᱵᱚᱦᱩᱛ ᱥᱟᱨᱟ ᱧᱤᱫᱟᱹ ᱠᱚ ᱢᱮᱥᱮᱡᱽ ᱮᱫᱟᱠᱚ᱾
ᱦᱮᱸ ᱟᱫᱚ ᱡᱟᱦᱟᱸᱭ ᱠᱚ ᱵᱟᱝ ᱠᱚ ᱠᱚᱢᱯᱞᱤᱴ ᱠᱷᱟᱱ ᱡᱟᱦᱟᱸ ᱞᱮᱠᱟᱛᱮ ᱠᱚᱨᱟᱣ ᱛᱚ ᱦᱩᱭᱩᱜ ᱛᱟᱢᱟ ᱦᱮᱸ ᱥᱮ ᱵᱟᱝ ᱾ ᱵᱟᱠᱷᱟᱱ ᱪᱤᱠᱟᱛᱮᱢ ᱧᱟᱢᱟ ᱾
ᱤᱧᱟᱜ ᱟᱨ ᱵᱟᱨᱭᱟ ᱵᱟᱠᱤ ᱢᱮᱱᱟᱜ-ᱟ ᱾
ᱚ ᱦᱩᱭᱩᱜ-ᱟ ᱢᱟ ᱥᱮ ᱾ ᱢᱤᱫ ᱜᱷᱟᱲᱤᱡ ᱛᱮ ᱾
ᱦᱮᱸ ᱛᱚ ᱦᱚᱸᱜ-ᱚᱭ ᱛᱚ ᱥᱟ ᱮᱜᱟᱨᱳᱴᱟ ᱯᱚᱧᱪᱟᱥ ᱮᱠᱴᱟ ᱠᱚᱛᱮ ᱟᱨᱟᱢ ᱤᱧᱟᱹᱜ ᱦᱚᱸ ᱠᱟᱢᱤ ᱦᱚ ᱠᱚᱢᱯᱞᱤᱴᱚᱜ-ᱟ ᱾
ᱦᱮᱸ ᱦᱮᱸ ᱾ ᱟᱢ ᱛᱤᱱᱟᱹᱜ ᱴᱟᱭᱤᱢᱮᱢ ᱮᱢ ᱫᱟᱲᱮᱭᱟᱜ-ᱟ ᱟᱢᱟᱜ ᱜᱮ ᱞᱟᱵᱷ ᱾
ᱦᱚᱸᱻ ᱾ ᱥᱟᱱᱟᱭᱮᱫ ᱢᱮᱭᱟ ᱥᱮᱪᱮᱫ ᱟᱫᱚ?
ᱪᱮᱜ ᱮᱢ ᱞᱟᱹᱭ ᱫᱟ?
ᱡᱟᱯᱤᱜ ᱥᱟᱱᱟᱭᱮᱫ ᱢᱮᱭᱟ?
ᱵᱟᱝ ᱡᱟᱹᱯᱤᱫ ᱥᱟᱱᱟᱧ ᱠᱟᱱᱟ ᱾ ᱡᱟᱹᱯᱤᱫ ᱨᱚᱲ ᱟᱢᱮᱢ ᱨᱚᱲᱟᱹᱧ ᱠᱟᱱᱟ ᱥᱮ ᱚᱴᱟᱝ ᱠᱟᱱ ᱛᱤᱧᱟ ᱡᱟᱯᱤᱫ ᱾
ᱡᱟᱹᱯᱤᱫ ᱥᱟᱱᱟᱧ ᱠᱟᱱ ᱛᱟᱦᱮᱸᱫ ᱠᱟᱱ ᱟᱢ ᱥᱟᱶ ᱨᱳᱲ ᱛᱮ ᱡᱟᱯᱤᱫ ᱢᱟᱯᱤᱜ ᱚᱴᱟᱝ ᱠᱟᱱ ᱛᱤᱧᱟ ᱾
ᱪᱮᱫᱠᱟᱭ ᱟᱝᱜᱚᱜ ᱫᱟᱭ ᱾
ᱪᱮᱫ ᱠᱟᱧ ᱟᱜᱚᱜ ᱫᱟ?
ᱡᱟᱹᱯᱤᱫ ᱛᱮ ᱫᱚ ᱚᱠᱚᱭ ᱥᱟᱶ ᱚᱠᱚᱭ ᱥᱟᱱᱟᱭᱮᱫ ᱠᱟᱱᱟ ᱡᱟᱯᱤᱫ?
ᱩᱪᱟᱹᱲ ᱟᱹᱧ ᱠᱟᱱᱟᱢ ᱾
ᱥᱟᱱᱟᱭᱮᱜ ᱢᱮᱭᱟ, ᱦᱮᱸ ᱦᱮᱸ ᱤᱧ ᱫᱚ ᱯᱷᱳᱱ ᱛᱤᱧ ᱢᱮᱛᱟᱭ ᱠᱟᱱᱟ ᱮ ᱡᱟᱹᱯᱤᱫ ᱫᱚ ᱩᱪᱟᱹᱲᱚᱜ ᱢᱮ ᱵᱟᱝ, ᱪᱟᱞᱟᱣ ᱤᱫᱤᱭᱮᱭᱟᱭ ᱾
ᱛᱟ ᱵᱟᱠᱷᱟᱱ ᱚᱴᱟᱝ ᱦᱮᱡ ᱮᱱᱟ ᱦᱚᱭ ᱦᱚ ᱦᱚᱭ ᱦᱚᱭ ᱤᱭᱟᱹ ᱛᱮ ᱦᱮᱡ ᱮᱱᱟᱭ ᱟᱫᱚ ᱦᱚᱭᱮ ᱦᱚᱭ ᱞᱟᱜᱟᱣᱟᱹᱧ ᱠᱟᱱᱟ ᱦᱚᱲᱢᱚ ᱨᱮ ᱵᱟᱡᱟᱣᱟᱹᱧ ᱠᱟᱱᱟ ᱡᱟᱹᱯᱤᱫ ᱦᱤᱡᱩᱜ
ᱱᱚᱱᱛᱮ ᱠᱷᱚᱱ ᱦᱚᱭ ᱛᱮ ᱮᱠᱫᱚᱢ ᱟᱢ ᱥᱮᱫ ᱦᱚᱭ ᱛᱮ ᱚᱴᱟᱝ ᱪᱟᱞᱟᱣ ᱱᱟ ᱵᱟ? ᱚᱱᱟ ᱠᱷᱟᱛᱤᱨ ᱡᱟᱯᱤᱫ ᱠᱚ ᱥᱟᱱᱟ ᱠᱮᱫ ᱢᱮᱭᱟ ᱾
ᱦᱟ ᱾
ᱦᱚᱭᱟᱜ ᱫᱚ ᱠᱟᱹᱢᱤ ᱵᱟᱹᱱᱩᱜ ᱛᱟᱭᱟ ᱥᱮ ᱥᱩᱫᱩ ᱚᱴᱟᱝ ᱟᱹᱪᱩᱨᱚᱜ ᱟᱭ ᱾
ᱟᱫᱚᱢ ᱪᱤᱠᱟᱹᱭᱟ?
ᱦᱚᱲᱟᱜ ᱜᱮ ᱠᱟᱢᱤ ᱛᱟᱦᱮᱱ ᱛᱟᱠᱚᱣᱟ ᱾
ᱵᱟᱹᱧ ᱵᱩᱡᱷᱟᱹᱣ ᱠᱮᱫᱟ ᱟᱫᱚ ᱪᱮᱫ ᱟᱸᱡᱚᱢ ᱫᱟᱹᱧ ᱾
ᱦᱮ ᱞᱟᱹᱭ ᱫᱤᱧ ᱡᱟᱹᱯᱤᱫ ᱥᱟᱱᱟᱭᱮᱫ‌ ᱢᱮᱫᱚ ᱟᱨ ᱪᱮᱫ ᱾
ᱦᱮᱸ ᱾
ᱛᱤᱨᱮᱭ ᱨᱩᱣᱟᱹᱲ ᱛᱟᱯᱮᱭᱟ ᱩᱱᱤ?
ᱠᱟᱹᱢᱤ ᱛᱤᱨᱮ ᱦᱩᱭ ᱞᱮᱠᱷᱟᱱ ᱜᱮ ᱠᱟᱹᱢᱤ ᱦᱩᱭ ᱞᱮᱱᱠᱷᱟᱱ ᱜᱮ ᱾
ᱟᱫᱚ ᱠᱚᱭᱚᱜ ᱠᱟᱭ ᱢᱮ ᱦᱮᱸ ᱥᱮ ᱵᱟᱝ ᱛᱤ ᱨᱮ ᱦᱤᱡᱩᱜ-ᱟᱭ ᱛᱤᱨᱮ ᱵᱟᱝ ᱾ ᱟᱪ ᱪᱮᱢ ᱪᱤᱠᱟᱹᱭᱟ? ᱩᱱᱤ ᱫᱚ ᱟᱢ ᱥᱟᱶ ᱨᱚᱲ ᱛᱮ ᱨᱮᱸᱜᱮᱡ ᱠᱤᱫᱤᱧᱟ ᱾
ᱡᱚᱢ ᱢᱮ ᱡᱚᱢ ᱢᱮ ᱾
ᱩᱸᱻ ᱟᱹᱭᱩᱵ ᱵᱮᱲᱟᱢ ᱡᱚᱢᱟ ᱱᱤᱛᱚᱜ ᱡᱩᱫᱤᱢ ᱡᱚᱢᱟ ᱟᱫᱚ ᱠᱚ ᱞᱟᱹᱭᱟ ᱱᱟᱜ ᱚᱠᱚᱭ ᱫᱚ ᱰᱷᱟᱝ ᱵᱷᱩᱝ ᱫᱟᱭ ᱾
ᱟᱢᱟᱜ ᱚᱲᱟᱜ ᱨᱮ ᱟᱫᱚ ᱚᱠᱚᱭ ᱞᱮ ᱢᱮᱛᱟᱢᱟ ᱟᱢᱟᱜ ᱚᱲᱟᱜ ᱨᱮ ᱟᱢ ᱜᱮᱛᱚᱢ ᱡᱚᱢᱟ, ᱦᱮᱸ ᱦᱚᱲ ᱫᱚ ᱚᱠᱚᱭ ᱢᱮᱛᱟᱢ ᱟᱢ ᱜᱮᱛᱚ ᱾
ᱞᱟᱹᱭᱟᱠᱚ ᱱᱤᱛᱚᱜ ᱜᱮ ᱡᱚᱢ ᱠᱤᱫᱟᱭ ᱟᱨᱚ ᱡᱚᱢᱫᱟᱭ ᱾ ᱥᱟᱨᱟ ᱠᱷᱚᱱ ᱜᱮ ᱡᱚ
ᱪᱤᱠᱟᱹᱣ ᱠᱟᱱᱟ ᱟᱫᱚ ᱨᱮᱸᱜᱮᱡ ᱫᱚ ᱚᱠᱟᱜᱼᱟ ᱾ ᱦᱮᱸᱦ?
ᱦᱳᱭ ᱾ ᱥᱟᱨᱟ ᱠᱷᱚᱱ ᱡᱩᱫᱤᱢ ᱰᱷᱟᱝ ᱰᱷᱩᱝᱟ
ᱤᱧ ᱡᱟᱹᱯᱤᱫ ᱥᱟᱹᱱᱟᱹᱧ ᱠᱟᱱᱟ ᱱᱤᱛᱚᱜ
ᱵᱟᱝ ᱟᱸᱡᱚᱢᱚᱜ ᱠᱟᱱ ᱛᱟᱢᱟ ᱨᱚᱰ
ᱟᱸᱡᱚᱢ ᱫᱟᱢ ᱦᱮᱞᱳ ᱦᱮᱞᱳ ᱦᱮᱞᱳ ᱦᱮᱞᱳ
ᱦᱮᱸ ᱦᱮᱸ ᱟᱸᱡᱚᱢ ᱫᱟᱹᱤᱧ ᱾
ᱞᱟᱹᱭᱰᱤᱧ ᱱᱤᱛᱚᱜ ᱫᱚ ᱤᱧ ᱡᱟᱹᱯᱤᱫ ᱥᱟᱱᱟᱧ ᱠᱟᱱᱟ᱾
ᱪᱤᱫᱟᱺ ᱤᱧ ᱫᱚ ᱱᱤᱛᱚᱜ ᱫᱚ ᱡᱟᱯᱤᱫ ᱵᱟᱝ ᱠᱟᱱᱟ ᱡᱟ
ᱢᱮᱫᱦᱟᱸ ᱦᱩᱛᱩᱢᱚᱜ ᱢᱮ᱾
ᱚᱣᱩᱥ ᱡᱟᱯᱤᱰᱟᱭ ᱤᱧ ᱪᱮᱧ ᱪᱤᱠᱟᱹᱭᱟ ᱟᱫᱚ ᱱᱤᱛᱚᱜ ᱫᱚ?
ᱥᱤᱱᱤᱢᱟ ᱧᱮᱞ ᱢᱮ᱾
ᱥᱤᱱᱤᱢᱟᱧ ᱧᱮᱞ ᱟᱢ ᱜᱮ ᱧᱮᱞ ᱢᱮ ᱥᱤᱱᱤᱢᱟ᱾ ᱤᱧ ᱫᱚ ᱥᱤᱱᱤᱢᱟ ᱧᱮᱞ ᱠᱟᱫᱤᱧ ᱠᱩᱥᱤᱭᱟᱜᱼᱟ ᱢᱮᱱᱠᱷᱟᱱ ᱧᱩᱛᱩᱢ ᱠᱚᱜᱮ ᱢᱚᱱᱮᱨᱮ ᱵᱟᱹᱧ ᱫᱚᱦᱚ ᱫᱟᱲᱮᱭᱟᱜ
ᱥᱤᱱᱤᱢᱟ ᱦᱚᱞᱢ ᱦᱤᱡᱩᱜᱼᱟ ᱥᱤᱱᱤᱢᱟ ᱧᱮᱞ ᱪᱟᱞᱟᱜᱼᱟ ᱛᱟᱯᱟᱢ ᱛᱟᱯᱟᱢ ᱥᱤᱱᱤᱢᱟ ᱫᱚᱢᱮ ᱦᱩᱭᱩᱜ ᱛᱟᱯᱟᱢ ᱛᱟᱯᱟᱢ ᱥᱤᱱᱤᱢᱟ ᱠᱚᱠᱚ ᱮᱢ ᱠᱟᱫᱟ ᱠᱚ ᱫᱚᱢᱮ᱾
ᱦᱟᱱᱮ ᱪᱮᱥᱴᱟ ᱦᱚᱨᱚᱜ ᱠᱟᱛᱮᱜ ᱠᱚ ᱧᱮᱞ ᱫᱚ ᱚᱱᱟ?
ᱦᱚ ᱛᱷᱨᱤ ᱰᱤ
ᱦᱩᱭᱩᱜ ᱠᱟᱱᱟ ᱚᱱᱟ ᱥᱤᱱᱤᱢᱟ ᱥᱤᱱᱤᱢᱟ ᱦᱚᱸᱞ ᱧᱮᱞᱟ ᱚᱱᱟ ᱵᱟᱨᱚᱥᱚ ᱯᱮᱥᱚ ᱴᱟᱠᱟ
ᱛᱟᱣ ᱵᱟᱠᱷᱟᱱ
ᱡᱟᱱᱮ ᱢᱤᱫ ᱦᱚᱱ ᱜᱮ ᱡᱟᱹᱱᱤᱡ ᱯᱮ ᱥᱚ ᱴᱟᱠᱟ?
ᱦᱩᱸ
ᱦᱮᱸ ᱥᱮ ᱵᱟᱝ ᱛᱟᱦᱞᱮ ᱵᱟᱨ‌ ᱦᱚᱬᱮᱢ ᱪᱟᱜᱼᱟ ᱪᱷᱚᱥᱚ ᱴᱟᱠᱟ᱾
ᱚ
ᱚᱱᱟ ᱦᱚᱸ ᱯᱮ ᱜᱷᱚᱱᱴᱟ ᱞᱟᱹᱜᱤᱫ ᱯᱮ ᱜᱷᱚᱱᱴᱟ ᱥᱮ ᱵᱟᱨᱚ ᱜᱷᱚᱱᱴᱟ ᱨᱮᱜᱮ ᱪᱟᱵᱟᱭᱮᱱᱟ᱾
ᱦᱩᱸ
ᱟᱨ ᱥᱤᱱᱤᱢᱟ ᱨᱮᱢ ᱵᱚᱞᱣᱟ ᱟᱨ ᱪᱮᱫ ᱥᱩᱫᱷᱩ ᱠᱚᱭᱚᱜ ᱠᱟᱜ
ᱦᱩᱸ ᱜᱚᱝᱠᱮ ᱠᱚᱦᱚᱸ ᱞᱟᱹᱰᱩ ᱠᱚ ᱞᱟᱜᱟᱜᱼᱟ?
ᱦᱚᱭ ᱵᱟᱠᱷᱟᱡ ᱫᱚ ᱯᱷᱤᱨᱤ ᱛᱮ ᱠᱚᱭᱚᱜ ᱮ ᱯᱚᱭᱥᱟ ᱟᱠᱚᱜᱮᱢ ᱮᱢᱟ ᱠᱚᱣᱟ ᱟᱨ ᱪᱚᱥᱢᱟ ᱦᱚᱨᱚᱜ ᱠᱟᱛᱮ ᱠᱚᱭᱚᱜ ᱠᱟᱫᱜ ᱢᱮ ᱡᱚᱢᱟᱜ ᱠᱚ ᱪᱮᱫ ᱦᱚᱸᱠᱚ ᱮᱢᱟᱢᱟ ᱟᱠᱚᱣᱟᱜ ᱜᱮ ᱩᱞᱴᱟᱹ ᱜᱮᱛᱚ ᱦᱩᱭᱮᱱ ᱛᱟᱠᱚᱣᱟ ᱫᱚ ᱪᱮᱫ ᱮᱢ ᱞᱟᱵᱷ ᱠᱮᱫᱟ᱾ ᱥᱮ ᱧᱮᱞ ᱴᱩᱠᱩ ᱜᱮ ᱵᱟᱝ ᱡᱩ ᱫᱤ ᱡᱟᱦᱟᱱᱟᱜ ᱠᱚᱠᱚ ᱮᱢ ᱠᱚᱜᱼᱟ ᱦᱮᱸ ᱥᱮ ᱵᱟᱝ ᱛᱟᱦᱚᱞᱮ ᱠᱟᱹᱴᱤᱡ ᱵᱷᱟᱜᱤ ᱵᱩᱡ ᱠᱚᱜᱼᱟ ᱾ ᱥᱩᱫᱷᱩ ᱜᱮ ᱤᱧ ᱫᱩᱧ ᱠᱚᱭᱚᱜ ᱠᱟᱜᱼᱟ ᱟᱠᱚᱜᱮ ᱯᱚᱭᱥᱟ ᱠᱚ ᱦᱟᱛᱟᱣ ᱠᱟᱫᱟ
ᱮᱭ ᱟᱨᱚᱧ ᱠᱚᱞ ᱮᱫᱟ ᱤᱧ ᱦᱮᱸ?
ᱦᱮᱸ ᱠᱚᱞ ᱞᱮᱢ
ᱠᱚᱞᱟᱹᱧ ᱛᱚ
ᱦᱳᱭ ᱭᱟ ᱦᱳᱭ ᱠᱚᱞ ᱢᱮᱥᱮ ᱟᱨᱚ
ᱦᱮᱸᱻ᱾
ᱟᱫᱚ, ᱞᱟᱛᱟᱨ ᱛᱚ ᱥᱮᱨᱚᱠᱚᱢ ᱫᱚ ᱵᱟᱝᱠᱚ ᱡᱚᱦᱚᱲᱚᱜ ᱠᱟᱱᱟ ᱦᱮᱸᱥᱮ᱾
ᱪᱮᱫᱟᱜ ᱵᱟᱝᱠᱚ ᱦᱚᱲᱚᱜᱼᱠᱟᱱᱟ? ᱴᱤᱠᱤᱴ ᱵᱟᱝ ᱧᱟᱯᱟᱢ ᱠᱟᱱᱟ, ᱦᱚᱲ ᱵᱟᱝ ᱠᱚ
ᱵᱟᱯᱟᱨᱤ ᱯᱩᱨᱟᱹ ᱯᱮᱨᱮᱜ ᱩᱛᱟᱹᱨ ᱫᱟᱠᱚ ᱥᱤᱱᱮᱢᱟ ᱦᱳᱞ᱾
ᱦᱮᱸ ᱛᱮᱦᱮᱧ ᱠᱚ ᱪᱟᱞᱟᱣ ᱞᱮᱱᱟ ᱠᱚ ᱟᱞᱮᱨᱮᱱ ᱠᱤᱪᱷᱩ ᱱᱚᱰᱮ ᱠᱷᱚᱱ, ᱟᱫᱚ ᱠᱚ ᱢᱤᱛᱟᱹᱧ ᱠᱟᱱᱟ ᱠᱚ ᱵᱟᱢ ᱪᱟᱞᱟᱣ ᱵᱟᱲᱟᱜ ᱠᱟᱱᱟ ᱱᱮᱛᱟᱨ ᱫᱚ, ᱟᱫᱚᱧ ᱞᱮᱭᱼᱟ ᱯᱚᱭᱥᱟ ᱠᱚ ᱵᱟᱹᱧ ᱠᱩᱲᱟᱹᱣ ᱫᱟᱲᱮᱭᱟᱛᱤᱧ ᱠᱟᱱᱟ ᱭᱟ ᱾